ᱪᱮᱫ
ᱦᱩᱸ
ᱚ ᱟᱞᱮ ᱦᱚᱸ ᱢᱚᱡᱽ ᱜᱮ
ᱚ
ᱛᱟᱦᱞᱮ ᱚᱲᱟᱜ ᱠᱚᱨᱮ ᱦᱚᱸᱠᱚ ᱵᱮᱥ ᱵᱟᱲᱟᱭ ᱜᱮᱭᱟ ᱪᱮᱫ ᱦᱚᱸ ᱵᱟᱝ ᱪᱮᱟᱹᱭ ᱦᱩᱭᱩᱜ ᱠᱟᱱᱟ ᱱᱤᱛᱚᱜ ᱫᱚ, ᱚ ᱫᱟᱜ ᱠᱚᱦᱚᱸᱭ ᱱᱤᱛᱚᱜ ᱫᱟᱜ ᱫᱟᱜ ᱜᱮ ᱟᱹᱭᱠᱟᱹᱜ ᱠᱟᱱᱟ ᱨᱤᱢᱤᱞ ᱵᱟᱲᱟ ᱠᱟᱜᱼᱟ ᱦᱮᱸ ᱦᱚᱞᱟ ᱟᱹᱰᱤ ᱡᱳᱨ ᱜᱮ ᱫᱟᱜ ᱠᱮᱫᱟ ᱟᱹᱰᱤ ᱡᱳᱨ ᱦᱩᱲᱩᱨ ᱠᱷᱤᱡᱞᱤ ᱥᱟᱶᱛᱮ ᱵᱟᱹᱫᱽ ᱠᱚᱦᱚᱸ ᱯᱮᱨᱮᱡ ᱮᱱᱟ᱾ ᱟᱯᱮ ᱥᱮᱫ ᱜᱮ ᱪᱮᱫ ᱞᱮᱠᱟ ᱫᱟᱜ ᱵᱟᱲᱟᱭ ᱫᱟ ᱥᱮ ᱵᱟᱝ?
ᱫᱟᱜ ᱜᱮᱭᱟ ᱟᱞᱮ ᱥᱮᱫ ᱦᱚᱸ ᱮᱱᱟᱱ ᱛᱤᱠᱤᱱ ᱵᱮᱲᱟᱭ ᱫᱟᱜ ᱠᱮᱫᱟᱭ᱾
ᱦᱮᱸ ᱟᱨ ᱛᱟᱨᱯᱚᱨᱮ ᱱᱤᱛᱚᱜ ᱫᱚ ᱯᱚᱨᱤᱥᱠᱟᱨ ᱜᱮᱭᱟ ᱨᱤᱢᱤᱞ᱾ ᱦᱚᱞᱟ ᱦᱚᱭ ᱫᱟᱜ ᱠᱮᱫ ᱜᱮᱟᱭ ᱥᱮᱛᱟᱜ ᱵᱮᱲᱟ ᱢᱟᱱᱮ ᱢᱤᱫ ᱵᱮᱲᱟ ᱠᱟᱛᱮᱜ ᱫᱚ ᱫᱤᱱ ᱦᱤᱞᱳᱜ ᱮ ᱫᱟᱜ ᱮ ᱜᱮᱭᱟᱭ᱾
ᱚ ᱟᱞᱮ ᱥᱮᱫ ᱦᱚᱸ ᱟᱞᱮ ᱥᱮᱫ ᱟᱹᱭᱩᱵ ᱵᱮᱞᱟ ᱜᱮ ᱫᱟᱜ ᱮᱫᱟ ᱟᱞᱮ ᱥᱮᱫ ᱫᱚ ᱫᱤᱱ ᱜᱮ᱾ ᱦᱮᱸ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾ ᱦᱮᱸ ᱱᱟᱯᱟᱭ ᱜᱮ ᱱᱟᱯᱟᱭ ᱜᱮ ᱢᱮᱱᱟᱜ ᱞᱮᱭᱟ᱾ ᱛᱟᱦᱞᱮ ᱠᱚ ᱱᱤᱭᱟᱹ ᱠᱚ ᱫᱤᱱᱨᱮ ᱪᱮᱫ ᱠᱚ ᱪᱤᱠᱟ ᱵᱟᱲᱟ ᱦᱩᱭᱩᱜ ᱠᱟᱱᱟ᱾
ᱪᱤᱠᱟᱹ ᱦᱚᱸ ᱵᱟᱝ ᱚᱲᱟᱜ ᱠᱚᱨᱮᱜᱮ ᱪᱮᱫ ᱮᱢ ᱪᱤᱠᱟᱹᱭᱟ ᱱᱤᱛᱚᱜ ᱫᱚ ᱟᱫᱚ ᱪᱟᱨᱟ ᱠᱚᱦᱚᱸ ᱵᱟᱝ ᱦᱟᱨᱟ ᱟᱠᱟᱱᱟ ᱢᱟᱱᱮ ᱟᱹᱣᱨᱤᱞᱮ ᱜᱤᱲᱤᱭᱟ᱾ ᱡᱮ ᱦᱟᱨᱟ ᱞᱮᱱᱠᱷᱟᱱ ᱨᱚᱦᱚᱭ ᱟᱹᱣᱨᱤ ᱟᱹᱣᱨᱤ
ᱚ ᱟᱞᱮ ᱥᱮᱫ ᱫᱚ ᱜᱤᱰᱤ ᱫᱚ ᱠᱚᱢᱯᱞᱤᱴ ᱞᱮᱠᱟ ᱦᱩᱭ ᱱᱟ ᱦᱟᱜ᱾
ᱚ ᱟᱞᱮ ᱥᱮᱫ ᱫᱚ ᱟᱫᱚ ᱚᱱᱮ ᱚᱱᱠᱟ ᱫᱤᱱ ᱦᱤᱞᱳᱜ ᱜᱮ ᱫᱟᱜᱫᱟᱭ ᱛᱟᱦᱞᱮ ᱢᱟᱱᱮ ᱤᱭᱟᱹ ᱵᱟᱝ ᱧᱟᱢᱚᱜ ᱠᱟᱱᱟ ᱢᱟᱱᱮ ᱵᱟᱹᱭᱦᱟᱹᱲ ᱠᱚ ᱦᱮᱸ ᱵᱟᱝ ᱡᱩᱛᱚᱜ ᱠᱟᱱᱟ᱾ ᱪᱟᱨᱟ ᱜᱤᱰᱤ ᱞᱟᱹᱜᱤᱫ ᱛᱮ ᱛᱟᱦᱚᱞᱮ ᱚᱠᱚᱭ ᱠᱚᱫᱚ ᱠᱚ ᱞᱟᱹᱭ ᱫᱟ ᱟᱷᱲᱟᱭ ᱦᱩᱭᱩᱜᱼᱟ ᱛᱟᱦᱞᱮ ᱟᱷᱲᱟ ᱦᱚᱸ ᱡᱩᱫᱤ ᱵᱟᱭ ᱫᱟᱜᱟᱭ ᱛᱟᱦᱚᱞᱮ ᱪᱤᱠᱟᱹᱛᱮᱢ ᱟᱪᱷᱲᱟᱭᱟ᱾
ᱦᱮᱸ ᱟᱪᱷᱟᱲᱟ ᱦᱚᱸ ᱡᱩᱫᱤ ᱵᱟᱝ ᱫᱟᱜ ᱠᱷᱟᱡ ᱫᱚ ᱚᱱᱟ ᱦᱚᱸ ᱮᱱᱛᱮᱫ ᱵᱟᱝ ᱡᱩᱛᱩᱜ ᱠᱷᱟᱱᱡ ᱫᱚ ᱛᱟᱭᱚᱢ ᱛᱮᱦᱚᱸ᱾
ᱦᱳᱭ ᱟᱫᱚ ᱤᱱᱟᱹ ᱦᱚᱛᱮᱫ ᱛᱮ ᱟᱹᱣᱨᱤ ᱠᱚ ᱜᱤᱰᱤᱭᱟ ᱮᱭ ᱢᱤᱫ ᱵᱟᱨ ᱜᱤᱰᱤ ᱠᱚ ᱟᱨᱟᱢᱵᱚᱭᱮᱫᱟ
ᱚ ᱦᱮᱸ ᱟᱪᱪᱷᱟ ᱱᱮᱥ ᱢᱟ ᱟᱨᱦᱚᱸ ᱠᱚ ᱢᱮᱮᱫᱫᱟ ᱛᱟᱭᱚᱢ ᱛᱮᱦᱚᱸ ᱵᱟᱭ ᱫᱟᱜᱠᱟ ᱦᱟᱸ ᱞᱟᱥ ᱞᱟᱥ ᱫᱚ ᱚᱱᱠᱟᱭ ᱫᱟᱠᱚ ᱠᱷᱚᱵᱚᱨ ᱠᱚᱨᱮ ᱟᱜᱮ ᱢᱚᱜ ᱠᱟᱱᱟ ᱢᱳᱵᱟᱭᱤᱞ ᱠᱚᱨᱮ ᱦᱮᱸᱛᱚ ᱦᱮᱸ ᱟᱫᱚ ᱱᱤᱛ ᱫᱚ ᱫᱟᱜ ᱮ ᱦᱟᱛᱟᱲᱮᱫ ᱠᱟᱱ ᱜᱮᱭᱟ ᱱᱤᱛ ᱫᱚ
ᱦᱮᱸ ᱦᱮᱸ
ᱦᱮ ᱟᱫᱚ ᱫᱟᱜᱽ ᱫᱚᱦᱟᱸᱜ ᱫᱟᱜᱽ ᱜᱮᱭᱟ ᱟᱫᱚ ᱩᱱᱟᱹᱜ ᱵᱟᱝ ᱫᱟᱜᱽ ᱨᱮᱦᱚᱸ ᱯᱟᱥᱮᱡ ᱠᱚᱢ ᱢᱟᱪᱷᱟ ᱧᱚᱜ ᱜᱮ ᱯᱟᱥᱮᱡ
ᱦᱮᱸ
ᱟᱢᱵᱟᱵᱚᱛᱤ ᱠᱚ ᱪᱮᱫᱠᱟ ᱯᱟᱨᱚᱢᱱᱟ?
ᱦᱮᱸ ᱟᱢ ᱵᱟᱦᱟ ᱵᱟᱛᱤ ᱠᱚ ᱱᱟᱯᱟᱭ ᱜᱮ ᱯᱟᱨᱚᱢ ᱱᱟ ᱵᱮᱥ ᱜᱮᱭᱟ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱵᱷᱟᱜᱤ ᱜᱮ ᱯᱟᱨᱚᱢᱱᱟ ᱱᱟᱯᱟᱭ ᱛᱮᱜᱮ᱾
ᱚ ᱟᱨ ᱟᱯᱮ ᱥᱮᱫ ᱦᱚᱸᱠᱚ ᱢᱟᱱᱟᱣ ᱜᱮᱭᱟ ᱵᱟᱝ
ᱦᱮᱸ ᱢᱟᱱᱟᱣ ᱜᱮᱭᱟ ᱠᱚ
ᱚ ᱚᱠᱟ ᱚᱠᱟ ᱚᱠᱟ ᱤᱭᱟᱹ ᱡᱟᱭᱜᱟ ᱛᱚ ᱵᱟᱠᱚ ᱢᱟᱱᱟᱣᱱᱟ ᱩᱲᱤᱥᱥᱟ ᱥᱮᱫ ᱵᱟᱝ ᱚᱠᱟ ᱥᱮᱫ ᱚᱱᱛᱮ ᱫᱚ ᱵᱟᱠᱚ ᱵᱩᱡᱷᱟᱹᱣ ᱮᱼᱟ
ᱚ ᱦᱳᱭᱛᱚ ᱟᱵᱚ ᱫᱚ ᱢᱟᱱᱟᱣ ᱜᱮᱭᱟ ᱠᱚ ᱛᱚ ᱟᱫᱚ
ᱦᱮᱸ
ᱟᱵᱚ ᱱᱚᱱᱚᱛ ᱫᱚ ᱢᱟᱱᱟᱣ ᱜᱮᱭᱟ ᱠᱚ ᱛᱚ ᱟᱫᱚ ᱪᱤᱠᱟᱹᱛᱮᱢ ᱵᱟᱲᱟᱭᱟ ᱚᱱᱛᱮ ᱫᱚ
ᱦᱮᱸ ᱪᱤᱠᱟᱢ ᱢᱮᱱ ᱠᱮᱭᱟ ᱵᱟᱝ ᱪᱟᱞᱟᱣ ᱦᱩᱭ ᱠᱟᱱᱟ ᱟᱫᱚ ᱩᱱᱠᱩ ᱠᱚ ᱞᱟᱹᱭ ᱵᱟᱲᱟᱭᱮᱫᱟ ᱱᱚᱣᱟ ᱮ ᱱᱚᱣᱟ ᱫᱟᱨᱟᱭᱛᱮ ᱛᱮᱜᱮᱮᱸ ᱱᱟᱣᱟ ᱱᱟ ᱯᱮᱲᱟ ᱦᱚᱲ ᱠᱚᱠᱚ ᱧᱟᱢᱚᱜ ᱠᱟᱱᱟ ᱟᱫᱚ ᱩᱱᱠᱩ ᱜᱮ ᱞᱟᱹᱭ ᱵᱟᱲᱟᱭᱮᱫᱟ
ᱦᱮᱸ
ᱩᱱᱠᱩ ᱠᱚ ᱞᱟᱹᱭ ᱫᱫᱟ ᱟᱞᱮ ᱩᱱᱠᱩ ᱵᱟᱠᱚ ᱵᱩᱡᱷᱟᱹᱣ ᱫᱟ ᱩᱥᱟᱹᱨᱟ ᱦᱮᱸ
ᱦᱮᱸ ᱦᱩᱸ ᱱᱚᱣᱟ ᱯᱚᱨᱚᱵᱽᱴᱟᱜ ᱨᱮᱱᱟᱜ ᱫᱚ ᱵᱟᱠᱚ ᱵᱟᱲᱟᱭᱟ ᱪ
ᱦᱮᱸ ᱦᱮᱸ ᱦᱳᱭ ᱦᱳᱭ ᱟᱯᱮᱮᱥᱮᱫ ᱚᱱᱛᱮ ᱧᱮᱞ ᱡᱚᱝ ᱠᱚ ᱡᱟᱭᱜᱟ ᱪᱮᱫ ᱠᱚ ᱢᱮᱱᱟᱜᱼᱟ
ᱧᱮᱞ ᱡᱚᱝ ᱠᱚ ᱥᱩᱨ ᱢᱩᱠᱩᱴᱢᱚᱱᱤᱯᱩᱨ ᱢᱮᱱᱟᱜᱼᱟ ᱵᱤᱠᱠᱷᱟᱛᱚ
ᱵᱤᱠᱠᱷᱟᱛᱚ
ᱦᱳᱭ
ᱟᱪᱪᱷᱟ ᱢᱚᱡᱽ ᱜᱮ ᱚᱠᱛᱚ ᱠᱚ ᱧᱟᱢ ᱞᱮᱱᱠᱷᱟᱡ ᱪᱟᱞᱟᱜ ᱦᱩᱭᱩᱜᱼᱟ ᱫᱟᱬᱟ ᱵᱟᱲᱟᱭ ᱫᱚ ᱟᱹᱰᱤ ᱜᱮ ᱠᱩᱥᱤᱭᱟᱜ ᱜᱤᱭᱟᱹᱧ ᱚᱱᱠᱟᱱᱟᱜ ᱱᱟᱣᱟ ᱱᱟᱣᱟ ᱧᱮᱞ ᱡᱤᱱᱤᱥ ᱧᱮᱞ ᱫᱚ
ᱦᱮᱸ ᱪᱮᱫᱟᱜ ᱵᱟᱝ ᱦᱤᱡᱩᱜ ᱯᱮ ᱧᱮᱞ ᱛᱮᱱᱟᱜ ᱢᱮᱱᱟᱜᱼᱟ
ᱦᱮᱸ ᱪᱟᱞᱟᱜ ᱦᱩᱭᱩᱜ ᱦᱟᱸᱜ ᱥᱚᱢᱚᱭ ᱧᱟᱢ ᱞᱮᱱᱠᱷᱟᱡ ᱩᱰᱩᱠ ᱦᱩᱭᱩᱜᱼᱟ ᱥᱚᱢᱚᱭ ᱦᱮᱸ
ᱦᱩᱸ ᱦᱩᱸ ᱵᱟᱠᱷᱟᱱ ᱫᱤᱱᱜᱮ ᱵᱮᱥᱛᱚ ᱟᱵᱚ ᱫᱚᱵᱚᱱ ᱛᱟᱦᱮᱱ ᱜᱮ ᱜᱮᱭᱟ ᱚᱱᱠᱟᱛᱮᱜᱮ ᱢᱟᱱᱮ ᱥᱚᱢᱚᱭ ᱫᱚ
ᱦᱮᱸ ᱦᱮᱸ ᱦᱮᱸ ᱦᱮᱸ ᱟᱵᱚᱣᱟᱜ ᱠᱟᱹᱢᱤ ᱠᱚᱫᱚ ᱵᱟᱝ ᱪᱟᱵᱟᱜ ᱜᱮᱭᱟ
ᱵᱟᱝ ᱪᱟᱵᱟᱜᱼᱟ ᱦᱳᱭ ᱢᱟᱱᱮ ᱡᱮᱣᱮᱫ ᱵᱚᱱ ᱛᱟᱦᱮᱱᱟ ᱛᱚᱚᱛᱤᱱ ᱫᱚ ᱠᱟᱹᱢᱤ ᱠᱟᱹᱢᱤ ᱛᱮᱜᱮ ᱫᱤᱱ ᱫᱚ ᱪᱟᱞᱟᱜᱼᱟ ᱤᱱᱟᱹ ᱢᱚᱫᱽᱫᱷᱮ ᱨᱮᱜᱮ ᱥᱚᱢᱚᱭ ᱛᱩᱫ ᱠᱟᱛᱮᱜ ᱪᱟᱞᱟᱜ ᱦᱩᱭᱩᱜᱼᱟ
ᱦᱮᱸ ᱪᱟᱞᱟᱜ ᱦᱩᱭᱩᱜᱼᱟ ᱦᱸ ᱦᱮᱸ ᱟᱞ ᱥᱮ ᱦᱚᱸ ᱢᱮᱱᱟᱜ ᱜᱮᱭᱟ ᱦᱮᱸ ᱦᱩᱞ ᱢᱟᱦᱟ ᱠᱚ ᱱᱤᱛᱚᱜ ᱢᱟ ᱛᱤᱭᱟᱹᱜᱼᱟ ᱦᱮᱸ ᱦᱮᱸ ᱛᱤᱭᱟᱹᱜ ᱤᱫᱤ ᱠᱟᱱᱟ ᱦᱟᱸᱜ ᱛᱤᱭ ᱮ ᱴᱷᱤᱠ ᱠᱟᱱᱟ ᱟᱫᱚ ᱦᱮᱸ ᱱᱤᱛᱚᱜ ᱫᱚ ᱦ ᱥᱟᱡᱟᱣ ᱥᱟᱯᱲᱟᱣ ᱠᱚ ᱠᱚᱢᱯᱞᱤᱴ ᱤᱫᱤᱜ ᱠᱟᱱᱟ ᱱᱤᱛᱚᱜ ᱫᱚ ᱟᱹᱰᱤ ᱢᱚᱡᱽ ᱜᱮᱦᱟᱸᱜ ᱦᱩᱭᱩᱜᱼᱟ
ᱦᱳᱭ ᱛᱚ
ᱤᱭᱼᱟ ᱴᱷᱤᱠ ᱠᱟᱱᱟ ᱛᱤᱭᱳᱜ ᱫᱚ ᱟᱨ ᱡᱟᱹᱥᱛᱤ ᱫᱤᱱ ᱵᱟᱹᱱᱩᱜᱼᱟ ᱛᱮᱦᱧ ᱫᱚ ᱪᱤᱱᱟᱹᱜ ᱛᱟᱨᱤᱜ ᱦᱩᱭᱮᱱᱟ ᱯᱚᱸᱪᱤᱥ ᱛᱟᱨᱤᱠᱷ ᱦᱟᱝ ᱚ ᱦᱚᱸ ᱛᱤᱭᱟᱹᱜ ᱮᱱᱟᱛᱚ ᱟ ᱯᱟᱸᱪ ᱫᱤᱱ ᱠᱷᱟᱡ ᱜᱮ ᱟᱨ ᱢᱚᱬᱮ ᱫᱤᱱ ᱠᱷᱟ ᱜᱮ ᱦᱩᱸ ᱦᱩᱸ ᱦᱩᱸ ᱦᱮᱸ ᱟᱯᱮ ᱥᱮᱫ ᱚᱱᱛᱮ ᱪᱮᱫᱞᱮᱠᱟ ᱛᱤᱱᱟᱹᱜ ᱥᱟᱺᱜᱤᱧ ᱨᱮᱠᱚ ᱢᱟᱱᱟᱣᱟ ᱥᱮᱮ ᱟᱯᱮ ᱴᱚᱞᱟ ᱨᱮᱜᱮ
ᱦᱩᱸ ᱟᱛᱳ ᱨᱮᱜᱮ ᱠᱚ ᱢᱟᱱᱟᱣᱟᱚᱣᱟᱠᱚ ᱟᱫᱚ ᱢᱩᱛᱤ ᱠᱚᱫᱚ ᱵᱟᱹᱱᱩᱜ ᱟᱥᱮ ᱛᱟᱦᱚᱞᱮ ᱪᱷᱚᱵᱤ ᱟᱛᱮᱜ ᱜᱮ ᱢᱟᱱᱟᱣ ᱜᱮᱭᱟ ᱠᱚᱢ ᱢᱟᱱᱮ ᱟᱹᱛᱩᱳ ᱦᱚᱲ ᱛᱟᱨᱯᱚᱨᱮ ᱱᱟᱭᱠᱮ ᱢᱟᱺᱡᱷᱤ ᱚᱱᱠᱟ ᱪᱟᱞᱟᱜ ᱟᱠᱚ ᱡᱚᱛᱚ ᱛᱟᱨᱯᱚᱨᱮ ᱵᱚᱸᱜᱟ ᱵᱨᱭᱟᱠᱚ
ᱨᱟᱣ ᱦᱩᱭᱩᱜᱼᱟ ᱪᱷᱚᱵᱤ ᱨᱮ ᱪᱤᱲ ᱠᱚᱠᱚ ᱦᱤᱯᱤᱨᱟ ᱛᱟᱯᱚᱨᱮ ᱠᱟᱹᱴᱤᱡ ᱵᱩᱠ ᱛᱤ ᱛᱟ ᱠᱚ ᱮᱢ ᱵᱟᱲᱟᱭᱟ ᱚᱱᱠᱟ ᱠᱟᱛᱮ ᱜᱮᱠᱚ ᱪᱟᱵᱟᱜᱼᱟ
ᱦᱮᱸ ᱦᱮᱸ ᱟᱨ ᱚᱱᱟ ᱦᱚᱸ ᱱᱟᱯᱟᱭ ᱜᱮ ᱟᱨ ᱢ ᱢᱩᱨᱛᱤ ᱠᱚᱫᱚ ᱥᱟᱺᱟᱹᱜᱤᱧᱚᱜ ᱜᱮᱮ ᱢᱮᱱᱟᱜ ᱠᱚᱣᱟ ᱵᱟᱝ
ᱟᱞᱮ ᱚᱱᱟ ᱫᱷᱟᱨᱮ ᱯᱟᱥᱮ ᱨᱮᱫᱚ ᱵᱚᱞᱛᱮ ᱟᱹᱰᱤᱴᱟ ᱥᱟᱺᱜᱤᱧ ᱧᱚᱜ ᱨᱮᱴᱤᱡ ᱢᱩᱨᱛᱤ ᱢᱮᱱᱟᱜᱼᱟ ᱚᱸᱰᱮ ᱫᱚ ᱵᱷᱟᱜᱤ ᱜᱮ ᱡᱠᱧ ᱢᱚᱠ ᱧᱚᱜ ᱛᱮ ᱜᱮᱠᱚ ᱢᱟᱱᱟᱣᱟ
ᱦᱮᱸ ᱚᱸᱰᱮ ᱫᱚ ᱦᱚᱲ ᱠᱚᱠᱚ ᱡᱟᱣᱨᱟ ᱧᱚᱜᱚᱜ
ᱦᱳᱭ ᱦᱳᱭ ᱡᱟᱣᱨᱟᱜ ᱜᱮᱭᱟ ᱠᱚ ᱚᱸᱰᱮ ᱫᱚ
ᱦᱩᱸ ᱦᱮᱸ ᱟᱞᱮ ᱥᱮᱫ ᱫᱚ ᱢᱚᱴᱟᱢᱩᱴᱤ ᱥᱟᱛ ᱠᱤᱞᱳᱢᱤᱴᱟᱨ ᱥᱟᱺᱜᱤᱧ ᱨᱮ ᱢᱚᱴ ᱢᱮᱱᱟᱜ ᱜᱮᱭᱟ
ᱚ
ᱥᱩᱨ ᱨᱮᱭᱟᱜ ᱫᱚ ᱚᱸᱰᱮ ᱜᱮ ᱪᱟᱞᱟᱜ ᱦᱩᱭᱩᱜᱼᱟ ᱦᱟᱸᱜ ᱱᱚᱣᱟ ᱟᱰᱮᱯᱟᱥᱮ ᱴᱟᱞᱟᱨᱮᱱ ᱫᱚ ᱦᱟᱸ ᱚᱸᱰᱮ ᱜᱮ ᱦᱟᱸᱜ ᱞᱮ ᱪᱟᱞᱟᱜᱼᱟ
ᱦᱩᱸ
ᱛᱟᱦᱚᱞᱮ ᱱᱚᱣᱟ ᱦᱩᱸ ᱦᱩᱸ ᱮᱸ ᱛᱟᱦᱚᱞᱮ ᱱᱚᱣᱟ ᱨᱮᱫᱚ ᱛᱤᱱᱟᱹᱜ ᱫᱤᱱ ᱠᱷᱚᱱ ᱠᱟᱹᱢᱤ ᱦᱩᱭᱩᱜ ᱠᱟᱱᱟ
ᱱᱚᱣᱟ ᱨᱮᱫᱚ ᱵᱮᱥᱤ ᱫᱤᱱ ᱠᱷᱚᱱᱟᱜ ᱫᱚ ᱵᱟᱝ ᱮᱛᱚ ᱠᱤᱪᱷᱩ ᱛᱤᱱ ᱪᱟᱨᱫᱤᱱ ᱞᱟᱦᱟ ᱠᱷᱚᱱᱟᱜ ᱮᱦᱚᱵ ᱦᱩᱭ ᱠᱟᱱᱟ
ᱚ ᱛᱤᱱ ᱪᱟᱨ ᱫᱤᱱ ᱵᱟᱝ ᱚ ᱦᱮᱸ ᱤᱧ ᱦᱚᱸ ᱚᱱᱠᱟᱜᱤ
ᱛᱟᱨᱯᱚᱨᱮ ᱱᱚᱣᱟ ᱪᱷᱟᱲᱟ ᱮᱴᱟᱜ ᱥᱳᱥᱟᱞ ᱢᱤᱰᱤᱭᱟ ᱠᱚᱨᱮᱜ ᱠᱟᱹᱢᱤ ᱵᱟᱲᱟ
ᱚ ᱥᱳᱥᱟᱞ ᱢᱤᱰᱤᱭᱟᱫᱚ ᱚᱠᱟᱴᱟᱜ ᱨᱮ
ᱵᱟ ᱞᱟᱹᱭ ᱫᱟᱹᱧ ᱟᱢᱮᱢ ᱠᱟᱹᱢᱤ ᱵᱟᱲᱟᱭ ᱜᱮᱭᱟ ᱤᱧ ᱫᱚ ᱵᱟᱹᱧ ᱠᱟᱹᱢᱤ ᱜᱮᱭᱟ
ᱢᱤᱱᱟᱹᱧ-ᱟ ᱚᱠᱟᱴᱟᱜ ᱨᱮ ᱤᱭᱩᱴᱩᱵᱽ ᱨᱮ ᱥᱮ
ᱵᱟᱝᱜᱮ ᱞᱟᱹᱭᱫᱟᱹᱧ ᱤᱧ ᱫᱚ ᱵᱟᱹᱧ ᱠᱟᱹᱢᱤ ᱜᱮᱭᱟ ᱚᱱᱠᱟ ᱥᱳᱥᱟᱞ ᱢᱤᱰᱤᱭᱟ ᱠᱚᱨᱮ ᱱᱤᱛ ᱱᱚᱣᱟᱜ ᱜᱮ ᱦᱚᱸᱜ-ᱚᱭ ᱠᱟᱹᱢᱤ ᱢᱟᱱᱮ ᱢᱤᱫᱴᱮᱱ ᱜᱟᱛᱮ ᱜᱤᱫᱽᱨᱟᱹ ᱮᱢ ᱞᱟᱜ-ᱟᱭ ᱛᱟᱦᱚᱞᱮ ᱧᱮᱞ ᱠᱟᱛᱮ ᱟᱫᱚ ᱠᱟᱹᱢᱤ ᱦᱩᱭᱱᱟ
ᱟᱪᱪᱷᱟ ᱟᱪᱪᱷᱟ ᱱᱚᱣᱟ ᱨᱮᱜᱮ ᱵᱟᱝ ᱚ ᱟᱪᱪᱷᱟ ᱪᱤᱱᱟᱹᱜ ᱴᱤ ᱜᱷᱟᱱᱴᱟ ᱪᱤᱱᱟᱹᱜ ᱴᱤ ᱜᱷᱟᱱᱴᱟ ᱥᱚᱭ ᱠᱚᱢᱯᱞᱤᱴ ᱱᱟ ᱟᱹᱰᱤ ᱜᱟᱱ ᱠᱚᱞ ᱚᱸᱰᱮ ᱧᱮᱞᱚᱜ ᱠᱟᱱᱟ ᱛᱤᱱᱟᱹᱜ ᱴᱤ ᱜᱟᱱ ᱦᱩᱭᱱᱟ
ᱦᱮᱸ ᱢᱟᱱᱮ ᱴᱟᱥᱠ ᱫᱚ ᱤᱧᱟᱹᱜ ᱫᱚ ᱛᱤᱱᱟᱹᱜ ᱠᱚ ᱩᱫᱩᱜ ᱫᱟ ᱪᱷᱚᱴᱤ ᱠᱚᱢᱯᱤᱞᱤᱴ ᱠᱟᱱ ᱛᱤᱧᱟ
ᱚ ᱪᱷᱚᱴᱤ ᱵᱟᱝ ᱚ ᱚ ᱚ ᱦᱮᱸ ᱯᱮᱨᱢᱮᱴ ᱠᱚᱦᱚᱸ ᱵᱷᱟᱜᱤ ᱜᱤ ᱠᱚ ᱧᱟᱢ ᱮᱫᱟ ᱞᱟᱹᱭᱮᱫ ᱠᱟᱱ ᱜᱮᱭᱟ ᱠᱚ
ᱦᱩᱸ ᱦᱩᱸ ᱧᱟᱢᱮᱫ ᱜᱮᱭᱟ ᱠᱚ
ᱦᱮᱸ ᱦᱮᱸ ᱟᱨ ᱟᱵᱚᱣᱟᱜ ᱞᱟᱹᱜᱤᱫ ᱜᱮ ᱟᱨ ᱦᱩᱸ ᱚᱱᱟᱛᱮ ᱠᱟᱹᱢᱤ ᱦᱩᱭᱩᱜ ᱠᱟᱱᱟ ᱤᱧᱫᱟ ᱯᱚᱭᱥᱟ ᱧᱟᱢᱚᱜᱼᱟ ᱟᱨ ᱵᱟᱝ ᱧᱟᱢᱚᱜ
ᱦᱩᱸ
ᱦᱩᱸ ᱟᱨ ᱯᱚᱭᱥᱟᱠ ᱠᱚᱦᱚᱸ ᱦᱩᱭᱩᱜ ᱠᱟᱱ ᱜᱮᱭᱟ ᱚᱱᱟ ᱤᱭᱟᱹᱛᱮ ᱢᱮᱱᱫᱚᱼᱟ ᱛᱟᱦᱚᱞᱮ ᱢᱚᱡᱽ ᱜᱮ
ᱦᱩᱸ ᱱᱤᱭᱟᱹ ᱪᱷᱟᱲᱟ ᱮᱴᱟᱜ ᱥᱳᱥᱟᱞ ᱢᱤᱰᱤᱭᱟ ᱠᱚᱨᱮ ᱠᱟᱹᱢᱤ ᱜᱮᱭᱟᱢ ᱥᱮ ᱪᱮᱫ
ᱦᱮᱸ ᱮᱴᱟᱜ ᱥᱳᱥᱟᱞ ᱢᱤᱰᱤᱭᱟ ᱨᱮᱦᱚᱸ ᱠᱟᱹᱢᱤ ᱦᱩᱭᱩᱜ ᱠᱟᱱᱟ
ᱚ
ᱠᱟᱹᱢᱤ ᱫᱚ ᱟᱫᱚ ᱤᱭᱩᱴᱩᱵᱽ ᱠᱚᱨᱮ ᱜᱤ ᱦᱟᱸᱜ
ᱚ
ᱦᱩᱸ
ᱛᱟᱨᱯᱚᱨᱮ ᱵᱤᱨ ᱠᱚ ᱟᱯᱮ ᱥᱮᱫ ᱢᱮᱱᱟᱜ ᱟᱥᱮ ᱵᱟᱝ? ᱱᱮᱛᱟᱨ ᱫᱚ ᱫᱚᱢᱮ ᱦᱟᱱᱟ ᱱᱚᱣᱟ ᱵᱤᱞᱤᱜ ᱠᱟᱱᱟ ᱛᱚ ᱡᱚ ᱠᱚ᱾
ᱦᱮᱸ ᱮᱠᱫᱚᱢ ᱵᱤᱨ ᱠᱚ ᱢᱮᱱᱟᱜ ᱜᱮᱭᱟ ᱵᱩᱨᱩ ᱠᱚᱦᱚᱸ ᱢᱮᱱᱟᱜ ᱜᱮᱭᱟ ᱱᱤᱛᱚᱜ ᱫᱚ ᱩᱫ ᱠᱚ ᱡᱟᱱᱟᱢᱚᱜ ᱠᱟᱱᱟ ᱵᱤᱨ ᱨᱮᱦᱟᱸᱜ᱾ ᱛᱚ ᱮᱦᱚᱵᱚᱜ ᱠᱟᱱᱟ ᱵᱟᱹᱭ ᱵᱟᱹᱭᱛᱮ ᱢᱤᱫ ᱵᱟᱨᱭᱟ ᱢᱤᱫ ᱵᱟᱨᱭᱟ ᱱᱟᱢᱚᱜ ᱠᱟᱱᱟ ᱠᱷᱚᱱ ᱟᱹᱣᱨᱤ ᱥᱟᱨᱫᱤᱼᱟ᱾
ᱦᱳᱭ ᱛᱚ ᱮᱭ ᱛᱚ ᱫᱟᱜ ᱫᱟᱭ
ᱦᱮᱸ ᱟᱨ ᱟᱯᱮ ᱥᱮᱫ ᱪᱮᱫ ᱵᱤᱨ ᱠᱚ ᱢᱮᱱᱟᱜ ᱜᱮᱭᱟ?
ᱵᱤᱨ ᱫᱚ ᱢᱮᱱᱟᱜᱼᱟ ᱳᱭ ᱨᱚᱠᱚᱢ ᱢᱟᱱᱮ ᱫᱚᱢᱮ ᱜᱚᱵᱷᱤᱨ ᱵᱤᱨ ᱫᱚ ᱵᱟᱝ᱾ ᱥᱟᱦᱟᱱ ᱥᱟᱠᱟᱢ ᱛᱮᱫᱚ ᱵᱟᱝᱞᱮ ᱚᱵᱷᱟᱵ ᱠᱚᱜ ᱜᱮᱭᱟ᱾
ᱚ ᱟᱪᱪᱷᱟ ᱮᱱ ᱦᱚᱢ ᱦᱮᱸ ᱦᱮᱸ ᱟᱹᱰᱤ ᱥᱤᱵᱤᱞ ᱜᱮ ᱵᱩᱡᱷᱟᱹᱜᱼᱟ᱾
ᱦᱳᱭ ᱵᱚᱪᱷᱚᱨ ᱫᱤᱱ ᱨᱮᱱᱟᱜ ᱡᱤᱱᱤᱥ ᱠᱚᱫᱚ ᱥᱤᱵᱤᱞ ᱜᱮ ᱵᱩᱡᱷᱟᱹᱜ ᱜᱮᱭᱟ᱾
ᱦᱮᱸ ᱥᱤᱵᱤᱞ ᱵᱩᱡᱷᱟᱹᱜ ᱜᱮᱭᱟ ᱦᱮᱸ ᱵᱚᱪᱷᱚᱨ ᱢᱤᱫ ᱫᱤᱱ ᱢᱤᱫ᱾ ᱫᱚᱢ ᱜᱮ ᱡᱚᱢ ᱦᱩᱭᱩᱜ ᱠᱟᱱᱟᱜ ᱦᱮᱸ ᱚᱱᱠᱟ ᱵᱩᱪ ᱚᱱᱠᱟ ᱜᱚᱴᱟ ᱫᱤᱱ ᱫᱚ ᱵᱟᱝ ᱧᱟᱢᱚᱜ ᱜᱮᱭᱟ ᱛᱚ
ᱦᱮᱸ ᱡᱟᱦᱟᱸ ᱫᱤᱱ ᱦᱤᱞᱳᱜ ᱮᱢ ᱡᱚᱢᱟ ᱚᱱᱟ ᱵᱚᱨᱚᱱᱮᱢ ᱞᱟᱹᱭᱟ ᱫᱤᱱ ᱦᱚᱸᱞᱮ ᱧᱟᱢᱚᱜ ᱠᱟᱱᱟ ᱚᱱᱟ ᱫᱚ ᱵᱟᱝ ᱥᱤᱵᱤᱞ ᱠᱟᱱᱟ ᱟᱨ ᱵᱚᱪᱷᱚᱨ ᱫᱤᱱ ᱨᱮ ᱡᱟᱦᱟᱸ ᱛᱤᱥ ᱨᱮᱢ ᱡᱚᱢᱟ ᱚᱱᱟ ᱫᱚ ᱴᱷᱤᱠ ᱜᱮᱭᱟ ᱥᱮᱵᱮᱞ ᱜᱮ ᱵᱩᱡᱷᱟᱹᱣ ᱟ ᱦᱳᱭ
ᱦᱮᱸ ᱟᱯᱮ ᱥᱮᱫ ᱫᱚ ᱛᱟᱦᱚᱞᱮ ᱠᱚ ᱡᱟᱱᱟᱢᱚᱜ ᱠᱟᱱᱟ ᱥᱮ ᱵᱟᱠᱚ ᱡᱟᱱᱟᱢᱚᱜ ᱠᱟᱱᱟ
ᱦᱮᱸ ᱡᱟᱱᱟᱢᱚᱜ ᱠᱟᱱ ᱜᱮᱭᱟᱞᱮ ᱥᱮ ᱦᱚᱸ
ᱡᱟᱱᱟᱢ ᱜᱮ ᱵᱟᱝ
ᱦᱮᱸ ᱮᱭ ᱢᱤᱫ ᱵᱟᱨ
ᱢᱤᱫᱵᱟᱨ ᱵᱟᱝ
ᱦᱮᱸ
ᱚ ᱟᱞᱮ ᱥᱮᱫ ᱦᱚᱸ ᱚᱱᱠᱟ ᱜᱮ ᱮᱠᱷᱚᱱ ᱟᱨ ᱛᱷᱚᱲᱟ ᱫᱤᱱ ᱠᱷᱟᱱ ᱜᱮ ᱫᱟᱜ ᱠᱩᱧ ᱛᱷᱚᱲᱟ ᱰᱷᱮᱨ ᱧᱚᱜ ᱫᱟᱜ ᱤᱫᱤᱭᱟ ᱩᱱ ᱥᱚᱢᱚᱭ ᱦᱟᱸᱜ ᱟᱫᱚ ᱡᱟᱱᱟᱢᱚᱜ ᱠᱟᱱᱟ ᱥᱟᱹᱨᱫᱤ ᱦᱮᱸ ᱦᱸ ᱱᱤᱛᱜᱮ ᱯᱷᱤᱨᱤᱧ ᱧᱚᱜ ᱤᱧ ᱛᱟᱦᱮᱸ ᱠᱟᱱᱟ ᱟᱫᱚ ᱱᱤᱛᱚᱜ ᱢᱟ ᱫᱟᱜ ᱠᱚᱦᱟᱸᱜ
ᱦᱮᱸ ᱦᱮᱸ ᱫᱟᱜ ᱡᱟᱹᱲᱤ ᱞᱮᱠᱷᱟᱱ ᱫᱚ ᱟᱵᱟᱨ ᱱᱮᱴᱣᱟᱨᱠ ᱨᱮᱱᱟᱜ ᱥᱚᱢᱚᱥᱥᱟᱼᱟ᱾
ᱯᱟᱹᱷᱣᱟᱹ ᱠᱚ ᱥᱚᱢᱟ ᱨᱚᱲ ᱠᱚ ᱢᱚᱸᱡᱽ ᱛᱮ ᱵᱟᱝ ᱟᱸᱡᱚᱢᱚᱜᱼᱟ ᱦᱮᱸ ᱱᱤᱛ ᱫᱚ ᱟᱸᱡᱚᱢᱚᱜ ᱠᱟᱱᱟ ᱠᱟᱱ ᱜᱮᱭᱟ ᱱᱤᱛᱚᱜ ᱫᱚ ᱢᱚᱸᱡᱽ ᱜᱮ ᱟᱫᱚ ᱱᱤᱭᱟᱹ ᱵᱟᱫ ᱫᱚ ᱦᱟᱸᱜ ᱵᱚᱱᱫᱚᱭ ᱦᱩᱭᱩᱜᱼᱟ ᱥᱮᱭ ᱜᱟᱯᱟ ᱥᱮᱫ ᱞᱮᱠᱟᱛᱮ ᱱᱤᱛ ᱫᱚ ᱢᱚᱡᱽ ᱜᱮ ᱟᱸᱡᱚᱢᱚᱜ ᱠᱟᱱᱟ
ᱦᱳᱭᱛᱚ ᱫᱟᱜ ᱡᱟᱹᱲᱤ ᱞᱮᱠᱷᱟᱱ ᱜᱮ ᱥᱚᱢᱚᱥᱥᱟ ᱱᱤᱛ ᱵᱚᱱᱱᱟ ᱵᱟᱠᱷᱟᱱ ᱫᱚ ᱮᱢᱱᱤ ᱛᱮᱫᱚ ᱴᱷᱤᱠ ᱜᱮᱭᱟ ᱞᱟᱹᱭ ᱫᱤᱧ ᱫᱟᱜ ᱡᱟᱹᱲᱤ ᱞᱮᱠᱷᱟᱱ ᱜᱮ ᱱᱮᱴᱣᱟᱨᱠ ᱨᱮᱱᱟᱜ ᱥᱚᱢᱚᱥᱥᱟᱼᱟ ᱨᱚᱲ ᱠᱚᱦᱚᱸ ᱥᱚᱢᱚᱥᱥᱟᱼᱟ ᱴᱷᱤᱠ ᱴᱷᱟᱠ ᱵᱟᱝ ᱟᱸᱡᱚᱢᱚᱜᱼᱟ᱾
ᱟᱫᱚ ᱟᱯᱮ ᱫᱚ ᱚᱱᱛᱮ ᱫᱚ ᱦᱚᱸ ᱦᱮᱸ ᱵᱟᱡᱟᱨ ᱥᱟᱭᱤᱰ ᱨᱮ ᱚᱲᱟᱜ ᱢᱮᱱᱟᱜ ᱛᱟᱯᱮᱭᱟ ᱥᱮ ᱱᱚᱛᱮ ᱵᱟᱡᱟᱨ ᱥᱮᱫ ᱨᱮᱥᱮ ᱴᱚᱞᱟ ᱥᱮᱫ ᱨᱮᱜᱮ ᱟ ᱟᱹᱛᱩ‌ ᱯᱟᱲᱟ
ᱦᱮᱸ ᱨᱳᱰ ᱫᱚ ᱨᱳᱰ ᱜᱮᱭᱟ ᱫᱚᱢᱮ ᱢᱮᱱ ᱨᱳᱰ ᱫᱚ ᱵᱟᱝ ᱟᱨᱠᱤ ᱢᱟᱱᱮ ᱫᱩ ᱢᱤᱱᱤᱴ ᱜᱟᱱ ᱢᱮᱱ ᱨᱳᱰ ᱚᱱᱠᱟ ᱛᱟᱲᱟᱢ ᱤᱫᱤᱭ ᱦᱩᱭᱩᱜᱼᱟ᱾
ᱦᱮᱸ ᱦᱮᱸ ᱚ ᱟᱪᱪᱷᱟ ᱟᱞᱮ ᱦᱚᱸ ᱚᱱᱠᱟᱜᱮ ᱦᱮᱸ ᱟᱯᱮ ᱫᱚ ᱦᱮᱸ ᱦᱮᱸ ᱦᱮᱸ ᱢᱟ ᱢᱟ ᱴᱟᱭᱤᱢ ᱠᱚ ᱦᱩᱭ ᱤᱫᱤᱜ ᱠᱟᱱᱟ ᱱᱤᱛᱚᱜ ᱫᱚ ᱴᱷᱤᱠ᱾
ᱦᱳᱭ
ᱴᱷᱤᱠ ᱜᱮᱭᱟ ᱛᱟᱦᱞᱮ